ᱦᱮᱞᱳ
ᱜᱚᱝᱠᱮ ᱟᱵᱮᱱᱟᱜ ᱨᱚᱲ ᱠᱟᱹᱴᱤᱡ ᱛᱷᱚᱲᱟ ᱜᱟᱱ ᱠᱟᱴᱟᱜ ᱠᱟᱱᱟ ᱛᱷᱚᱲᱟ ᱜᱟᱱ ᱴᱟᱣᱟᱨ ᱧᱮᱞ ᱠᱮᱭᱟ ᱵᱮᱱ ᱦᱳᱭ ᱜᱚᱝᱠᱮ ᱨᱚᱲ ᱵᱮᱱ ᱟᱸᱡᱚᱢᱮᱜ ᱠᱟᱱᱟ ᱟᱹᱞᱤᱧᱟᱜ
ᱱᱤᱛᱚᱜ ᱦᱚᱸ
ᱦᱳᱭ ᱟᱸᱡᱚᱢᱚᱜ ᱠᱟᱱ ᱛᱟᱵᱮᱱ ᱜᱮᱭᱟ ᱛᱷᱚᱲᱟ ᱜᱟᱱ ᱴᱟᱣᱟᱨ ᱠᱚᱵᱮᱱ ᱠᱟᱹᱴᱤᱡ ᱵᱮᱱ ᱧᱮᱞ ᱧᱚᱜᱟ ᱦᱳᱭ ᱦᱳᱭ ᱟᱵᱮᱱᱟᱜ ᱦᱚᱸ ᱞᱤᱧ ᱟᱸᱡᱚᱢᱮᱫ ᱠᱟᱱ ᱜᱮᱭᱟ
ᱟᱪᱪᱷᱟ ᱟᱪᱪᱷᱟ ᱦᱮᱸ ᱳᱭᱮᱫᱟᱨ ᱠᱚ ᱫᱟᱜ ᱫᱟᱜ ᱫᱟᱭ ᱛᱚ ᱚᱱᱟ ᱠᱷᱟᱹᱛᱤᱨ ᱴᱟᱣᱟᱨ ᱠᱚ ᱴᱷᱤᱠ ᱴᱷᱟᱠ ᱵᱟᱭ ᱧᱟᱢ ᱮᱫᱟ ᱟᱹᱛᱳ ᱚᱲᱟᱜ ᱨᱮ ᱢᱮᱱᱟᱜ ᱟᱠᱟᱫ ᱞᱤᱧᱟ
ᱢᱮᱱ ᱮᱱᱛᱮᱫ ᱠᱟᱱ ᱜᱮ ᱟᱹᱛᱳ ᱚᱲᱟᱜ ᱨᱮᱫᱚ ᱴᱟᱣᱟᱨ ᱠᱚ ᱛᱷᱚᱲᱟ ᱜᱟᱱ ᱵᱟᱭ ᱠᱟᱹᱢᱤ ᱛᱟᱵᱚᱱ ᱛᱟᱦᱮᱱᱟ ᱟᱫᱚ ᱪᱮᱫ ᱠᱚ ᱢᱮᱱᱟ ᱛᱚᱵᱮ ᱯᱩᱨᱟᱹ ᱠᱟᱡᱟᱠ ᱜᱮ ᱫᱟᱜ ᱮᱫᱟ ᱛᱚᱦᱞᱮ ᱱᱤᱭᱟᱹ ᱵᱮᱲᱟ ᱫᱚ ᱱᱷᱟᱜ ᱟᱯᱮ ᱥᱮᱫ ᱫᱚ
ᱦᱳᱭ ᱜᱚᱝᱠᱮ ᱫᱟᱜ ᱵᱟᱲᱟᱭᱮᱫ ᱜᱮᱭᱟᱭ ᱥᱮᱛᱟᱜ ᱨᱮᱭ ᱫᱟᱜ ᱵᱟᱲᱟ ᱠᱮᱫ ᱜᱮᱭᱟ
ᱦᱩᱸ
ᱦᱮᱸ ᱪᱟᱥᱵᱟᱥ ᱫᱤᱱ ᱠᱟᱱᱟ ᱵᱟᱭ ᱫᱟᱜ ᱨᱮᱦᱚᱸ ᱵᱟᱭ ᱜᱟᱱᱚᱜᱼᱟ ᱾
ᱜᱚᱝᱠᱮ ᱟᱵᱤᱱᱟᱜ ᱨᱚᱲ ᱟᱹᱰᱤ ᱡᱟᱹᱥᱛᱤ ᱰᱤᱥᱴᱟᱵᱮᱫ ᱠᱟᱱᱟ ᱱᱟᱸᱜ ᱟᱨ ᱱᱤᱛᱚᱜ ᱵᱮᱱ ᱨᱚᱲᱮᱫ ᱠᱟᱱ ᱛᱟᱦᱮᱱᱟ ᱩᱱ ᱜᱷᱟᱹᱲᱤᱡ ᱫᱚ ᱟᱹᱰᱤ ᱱᱟᱯᱟᱭ ᱟᱸᱡᱚᱢᱚᱜ ᱠᱟᱱ ᱛᱟᱦᱮᱱᱟ ᱟᱫᱚ ᱡᱟᱦᱟᱸ ᱥᱮᱫ ᱵᱮᱱ ᱦᱤᱞᱟᱹᱜ ᱠᱟᱱᱟ ᱱᱟᱦᱟᱜ ᱦᱟᱱᱛᱮ ᱱᱟᱛᱮ ᱟᱫᱚ
ᱵᱟᱨᱭᱟ ᱨᱮᱦᱚᱸ ᱰᱤᱥᱴᱟᱵ ᱠᱷᱟᱡᱽ ᱫᱚ ᱞᱟᱹᱭ ᱛᱮᱱᱟᱜ ᱵᱟᱹᱱᱩᱜ - ᱟ ᱾
ᱦᱳᱭ ᱟᱫᱚ ᱱᱤᱛᱚᱜ ᱱᱚᱜᱼᱚᱭ ᱱᱤᱛᱚᱜ ᱱᱟᱯᱟᱭ ᱜᱮ ᱟᱸᱡᱚᱢᱮᱱ ᱛᱟᱵᱮᱱᱟ ᱦᱳᱭ ᱜᱚᱝᱠᱮ ᱫᱟᱜ ᱡᱟᱹᱯᱩᱫ ᱫᱤᱱ ᱟᱫᱚ ᱱᱟᱦᱟᱜ ᱪᱮᱫ ᱠᱚ ᱢᱮᱱᱟ ᱫᱟᱜ ᱡᱟᱹᱯᱩᱫ ᱫᱤᱱ ᱫᱚ ᱟᱨ ᱛᱷᱚᱲᱟ ᱜᱟᱱ ᱵᱮᱥ ᱱᱟᱦᱟᱜ ᱟᱹᱭᱠᱟᱹᱜ ᱜᱮᱭᱟ ᱟᱨ ᱛᱷᱚᱲᱟ ᱫᱚ ᱵᱮᱥ ᱫᱚ ᱵᱟᱝ ᱟᱹᱭᱠᱟᱹᱜ ᱛᱟᱦᱮᱱᱟ ᱵᱟᱨᱦᱮ ᱠᱚ ᱫᱟᱬᱟᱱ ᱦᱚᱲ ᱞᱟᱹᱜᱤᱫ ᱫᱚ ᱱᱟᱜ ᱵᱮᱥ ᱵᱟᱝ ᱟᱹᱭᱠᱟᱹᱜᱼᱟ ᱪᱮᱫᱟᱜ ᱡᱮ ᱫᱟᱜ ᱡᱟᱹᱯᱩᱫ ᱡᱟᱹᱯᱩᱫ ᱡᱟᱦᱟᱸ ᱠᱚᱥᱮᱫ ᱦᱚᱨ ᱵᱤᱨ ᱮ ᱧᱟᱢ ᱢᱮᱭᱟ ᱟᱫᱚ ᱦᱟᱸᱜ ᱜᱟᱹᱰᱤ ᱠᱚᱛᱮ ᱵᱟᱭᱤᱠ ᱠᱚᱛᱮᱢ ᱪᱟᱞᱟᱜᱼᱟ ᱟᱫᱚ ᱱᱟᱦᱟᱜ ᱚᱱᱮ ᱛᱤᱸᱜᱩ ᱠᱚ ᱦᱩᱭᱩᱜᱼᱟ ᱦᱳᱭᱥᱮ ᱟᱨ ᱢᱮᱸᱫ ᱠᱚᱨᱮ ᱟᱹᱰᱤ ᱡᱟᱹᱥᱛᱤ ᱜᱮ ᱞᱟᱜᱟᱜᱼᱟ ᱢᱮᱱᱠᱷᱟᱱ ᱢᱮᱱᱠᱷᱟᱱ ᱪᱟᱥ ᱠᱟᱹᱢᱤ ᱦᱚᱲ ᱞᱟᱹᱜᱤᱫ ᱫᱚ ᱦᱟᱸᱜ ᱫᱟᱜ ᱫᱚ ᱢᱤᱫᱴ ᱢᱤᱫᱴᱮᱱ ᱟᱹᱰᱤ ᱞᱟᱹᱴᱩ ᱮᱱᱛᱮᱱ ᱢᱟᱨᱟᱝ ᱠᱟᱛᱷᱟ ᱦᱩᱭᱩᱜ ᱠᱟᱱᱟ ᱫᱟᱜ ᱜᱮᱵᱩᱱ ᱥᱮᱸᱫᱽᱨᱟ ᱯᱟᱱᱛᱮ ᱵᱟᱲᱟᱭᱟᱵᱚᱱ ᱟᱵᱚᱢᱟ ᱦᱚᱭ ᱥᱮ
ᱦᱳᱭ ᱟᱫᱚ ᱜᱚᱝᱠᱮ ᱧᱮᱞ ᱵᱮᱱ ᱟᱢᱫᱟ ᱞᱮᱠᱟᱱ ᱦᱚᱲ ᱠᱚ ᱢᱮᱱᱟᱜ ᱟᱠᱟᱫ ᱵᱚᱱᱟ ᱪᱟᱥ ᱵᱟᱥ ᱦᱚᱲᱦᱚᱸ ᱵᱟᱝ ᱦᱚᱲ ᱦᱚᱸ ᱟᱫᱚ ᱫᱟᱜ
ᱦᱮᱸ
ᱥᱤᱡᱤᱱ ᱫᱚ ᱫᱟᱜ ᱜᱮ ᱵᱷᱟᱜᱮᱭᱟ ᱵᱟᱠᱷᱟᱱ ᱟᱹᱰᱤ ᱜᱟᱱ ᱦᱚᱲ ᱠᱚ ᱟᱱᱟᱴ ᱮᱸᱴᱠᱮᱴᱚᱬᱮ ᱥᱤᱨᱡᱟᱹ ᱜᱚᱫᱚᱜᱼᱟ ᱾
ᱦᱩᱸ ᱦᱳᱭ ᱜᱚᱝᱠᱮ ᱫᱟᱜ ᱫᱚ ᱱᱟᱦᱟᱜ ᱟᱵᱚ ᱢᱟᱹᱱᱢᱤ ᱡᱤᱭᱚᱱ ᱨᱮ ᱫᱟᱜ ᱫᱚ ᱟᱹᱰᱤ ᱞᱟᱹᱠᱛᱤ ᱜᱮᱭᱟ ᱟᱨ ᱫᱟᱜ ᱡᱩᱫᱤ ᱠᱷᱮᱛ ᱨᱮᱦᱚᱸ ᱫᱟᱜ ᱫᱚᱨᱠᱟᱨᱚᱜᱼᱟ ᱟᱨ ᱦᱚᱲᱢᱚ ᱨᱮᱦᱚᱸ ᱫᱟᱜ ᱫᱚᱨᱠᱟᱨᱚᱜᱼᱟ ᱦᱳᱭ ᱥᱮ ᱾ ᱟᱵᱚ ᱦᱚᱲᱢᱚ ᱨᱮᱦᱚᱸ ᱫᱟᱜ ᱫᱚᱨᱠᱟᱨᱚᱜᱼᱟ ᱢᱟᱱᱮ ᱩᱱᱟᱹᱜ ᱫᱟᱜ ᱧᱩ ᱨᱮᱢ ᱛᱤᱱᱟᱹᱜ ᱮᱢ ᱧᱩᱭᱟ ᱩᱱᱟᱹᱜ ᱜᱮ ᱱᱟᱯᱟᱭᱮᱟᱢ ᱛᱟᱦᱮᱱᱟ ᱟᱨ ᱠᱷᱮᱛ ᱨᱮᱦᱚᱸ ᱚᱱᱠᱟᱜᱮ ᱛᱤᱱᱟᱹᱜ ᱱᱟᱯᱟᱭᱮ ᱫᱟᱜᱟ ᱩᱱᱟᱹᱜ ᱱᱟᱯᱟᱭ ᱠᱷᱮᱛ ᱠᱚ ᱥᱤᱜᱼᱟ ᱟᱨ ᱦᱩᱲᱩ ᱠᱚᱦᱚᱸ ᱢᱚᱸᱡᱽ ᱜᱮᱵᱚᱱ ᱨᱚᱦᱚᱭ ᱫᱟᱲᱮᱭᱟᱜᱼᱟ ᱾ ᱢᱟᱱᱮ ᱫᱟᱜ ᱫᱚ ᱢᱟᱹᱱᱢᱤ ᱞᱟᱹᱜᱤᱫ ᱦᱚᱸ ᱫᱚᱨᱠᱟᱨ ᱟᱨ ᱠᱷᱮᱛ ᱞᱟᱹᱜᱤᱫ ᱦᱚᱸ ᱫᱚᱨᱠᱟᱨ ᱵᱟᱱᱟᱨ ᱞᱟᱹᱜᱤᱫ ᱫᱚᱨᱠᱟᱨ ᱦᱳᱭ ᱥᱮ
ᱦᱩᱸ ᱦᱩᱸ ᱜᱚᱢᱠᱮ ᱛᱟᱦᱚᱞᱮ ᱟᱯᱮ ᱜᱮ ᱪᱟᱥ ᱠᱟᱹᱢᱤ ᱫᱚᱯᱮ ᱥᱟᱹᱜᱤᱧ ᱠᱮᱫᱟ ᱾
ᱦᱳᱭ ᱜᱚᱝᱠᱮ ᱪᱟᱥ ᱠᱟᱹᱢᱤ ᱫᱚ ᱱᱟᱦᱟᱜ ᱱᱚᱜᱼᱚᱭ ᱵᱟᱨᱟᱵᱟᱹᱨᱤ ᱞᱮᱠᱟ ᱦᱩᱭ ᱟᱠᱟᱱᱟ ᱨᱚᱦᱚᱭ ᱠᱚᱫᱚ ᱱᱟᱦᱟᱜ ᱵᱟᱹᱭᱦᱟᱹᱲ ᱠᱚᱫᱚᱞᱮ ᱪᱟᱵᱟ ᱵᱟᱲᱟ ᱠᱟᱜᱼᱟ ᱾ ᱟᱫᱚ ᱢᱤᱫᱵᱟᱨ ᱱᱟᱦᱟᱜ ᱪᱚᱴ ᱵᱟᱹᱫᱽ ᱠᱚ ᱱᱟᱦᱟᱜ ᱥᱟᱨᱮᱡ ᱢᱮᱱᱟᱜ ᱛᱟᱞᱮᱭᱟ ᱟᱫᱚ ᱚᱱᱟ ᱠᱚᱜᱮ ᱱᱟᱦᱟᱜ ᱟᱹᱣᱨᱤ ᱞᱮ ᱪᱟᱥ ᱱᱚᱜᱼᱚᱭ ᱞᱮ ᱠᱟᱱ ᱜᱮᱭᱟ ᱟᱫᱚ ᱛᱷᱚᱲᱟ ᱫᱟᱜ ᱠᱚ ᱱᱟᱦᱟᱜ ᱠᱟᱹᱴᱤᱡ ᱠᱚᱢ ᱠᱮᱫ ᱞᱮᱭᱟ ᱟᱞᱮᱥᱮᱫ ᱫᱚ ᱥᱚᱢᱚᱭ ᱨᱮ ᱦᱟᱜ ᱵᱟᱭ ᱚᱠᱛᱮ ᱨᱮ ᱵᱟᱭ ᱫᱟᱜ ᱞᱮᱫ ᱛᱮ ᱛᱷᱚᱲᱟ ᱜᱟᱱ ᱞᱮ ᱛᱟᱭᱱᱚᱢ ᱦᱟᱛᱟᱲ ᱟᱠᱟᱱᱟ ᱾
ᱟᱪᱪᱷᱟ ᱟᱪᱪᱷᱟ ᱟᱪᱪᱷᱟ
ᱟᱨ ᱚᱱᱛᱮ ᱫᱚ ᱟᱯᱮ ᱫᱚ ᱛᱤᱱᱟᱹᱜ ᱡᱷᱟᱹᱞ ᱠᱮᱜ-ᱟ ᱯᱮ ᱪᱟᱥ ᱠᱟᱹᱢᱤ ᱠᱚᱫᱚ ᱱᱟᱦᱟᱜ
ᱟᱞᱮ ᱥᱮᱫ ᱫᱚ ᱵᱟᱝ ᱫᱟᱜ ᱫᱚᱭ ᱫᱟᱜ ᱧᱚᱜ ᱠᱟᱫᱟ ᱵᱟᱹᱭᱦᱟᱲ ᱠᱷᱮᱛ ᱠᱚᱫᱚᱞᱮ ᱦᱟᱜ ᱞᱮ ᱨᱚᱦᱚᱭ ᱵᱟᱲᱟ ᱜᱚᱫ ᱟᱠᱟᱫᱟ᱾ ᱟᱫᱚ ᱚᱱᱠᱟ ᱜᱷᱩᱴᱩ ᱠᱷᱮᱛ ᱠᱚ ᱵᱟᱹᱫᱽ ᱠᱷᱮᱛ ᱠᱚᱞᱮ ᱚᱱᱟ ᱜᱮᱞᱮ ᱥᱤ ᱵᱟᱲᱟ ᱦᱚᱪᱚᱭᱮᱫᱟ ᱾
ᱦᱩᱸ ᱦᱩᱸ ᱦᱳᱭ ᱮᱱᱛᱮᱱ ᱧᱮᱞᱮᱫ ᱠᱟᱱ ᱜᱮᱭᱟᱵᱚᱱ ᱢᱟᱱᱮ ᱫᱟᱜ ᱡᱩᱫᱤ ᱪᱚᱴ ᱵᱟᱹᱭᱦᱟᱹᱲ ᱠᱷᱮᱛ ᱠᱷᱚᱡᱽ ᱪᱮᱛᱟᱱ ᱵᱟᱹᱫᱽ ᱠᱷᱮᱛ ᱠᱚᱨᱮ
ᱟᱡᱚᱢ ᱧᱟᱢ ᱮᱫᱟ ᱵᱮᱱ ᱱᱤᱛᱚᱜ ᱥᱮ ᱵᱟᱝ
ᱚ ᱨᱚᱲᱮᱫ ᱠᱟᱱ ᱛᱟᱦᱮᱱᱟ ᱵᱮᱱ ᱟᱹᱞᱤᱧ ᱢᱟ ᱵᱟᱹᱞᱤᱧ ᱟᱸᱡᱚᱢ ᱞᱮᱫ ᱛᱟᱦᱚᱞᱮ ᱢᱟᱱᱮ ᱦᱟᱱᱛᱮ ᱱᱟᱱᱛᱮ ᱵᱮᱱ ᱦᱤᱞᱟᱹᱣ ᱞᱮᱱᱟ ᱥᱮ ᱪᱮᱫ ᱟᱨᱦᱚᱸ ᱦᱮᱞᱳ ᱦᱳᱭ ᱜᱚᱝᱠᱮ ᱨᱚᱲ ᱵᱮᱱ ᱟᱸᱡᱚᱢᱮᱫ ᱠᱟᱱᱟ᱾
ᱤᱧ ᱡᱚᱠᱷᱚᱱᱤᱧ ᱨᱚᱲ ᱮᱫᱟ ᱛᱚᱠᱷᱚᱱ ᱟᱵᱮᱱ ᱴᱷᱮᱱ ᱵᱟᱝ ᱥᱮᱴᱮᱨᱚᱜ ᱠᱟᱱᱟ ᱯᱚᱨᱮ ᱧᱚᱜ ᱛᱮ ᱥᱮᱴᱮᱨᱚᱜ ᱠᱟᱱᱟ
ᱟᱪᱪᱷᱟ ᱟᱪᱪᱷᱟ ᱟᱪᱪᱷᱟ ᱦᱳᱭ ᱡᱟᱦᱟᱸ ᱴᱷᱮᱱ ᱢᱮᱱᱟᱜ ᱵᱮᱱᱟ ᱱᱟᱦᱟᱜ ᱚᱸᱰᱮ ᱜᱮ ᱱᱤᱛᱚᱜ ᱛᱟᱦᱮᱱ ᱵᱮᱱ ᱟᱫᱚ ᱚᱱᱟᱜᱮ ᱱᱟᱯᱟᱭ ᱦᱩᱭᱩᱜᱼᱟ, ᱟᱫᱚ ᱵᱟᱱᱟ ᱦᱚᱲ ᱞᱮᱠᱷᱟᱱ ᱱᱟᱯᱟᱭ ᱞᱟᱝ ᱜᱟᱞ ᱢᱟᱨᱟᱣ᱾ ᱡᱟᱹᱥᱛᱤ ᱦᱟᱱᱛᱮ ᱱᱟᱛᱮ ᱟ ᱟᱹᱛᱩ ᱫᱮᱭᱟᱛ ᱠᱚᱨᱮ ᱫᱚ ᱦᱤᱞᱟᱹᱣ ᱵᱟᱲᱟ ᱞᱮᱱᱠᱷᱟᱟᱱ ᱴᱟᱣᱟᱨ ᱠᱚ ᱱᱟᱜ ᱢᱤᱫ ᱜᱷᱟᱹᱲᱤᱡ ᱛᱮ ᱠᱚᱢ ᱵᱮᱥᱤ ᱦᱩᱭ ᱜᱚᱫᱚᱜ ᱛᱟᱦᱮᱱ ᱜᱮᱭᱟ᱾
ᱦᱳᱭ ᱦᱳᱭ ᱦᱳᱭ ᱦᱳᱭ
ᱛᱟᱦᱚᱞᱮ ᱛᱚᱵᱮ ᱜᱚᱝᱠᱮ ᱪᱟᱥ ᱠᱟᱹᱢᱤ ᱥᱩᱢᱚᱭ ᱫᱚ ᱱᱟᱦᱟᱜ ᱟᱯᱮ ᱫᱚ ᱠᱷᱮᱛ ᱠᱚᱨᱮ ᱫᱟᱠᱟ ᱠᱚ ᱯᱮ ᱤᱫᱤ ᱛᱟᱦᱮᱱᱟ ᱥᱮ ᱵᱟᱝ ᱡᱮᱢᱚᱱ ᱦᱩᱲᱩ ᱨᱚᱦᱚᱭ ᱥᱚᱢᱚᱭ ᱛᱮ ᱱᱟᱦᱟᱜ ᱱᱚᱣᱟ ᱥᱮ ᱤᱭᱟᱹ ᱜᱷᱟᱹᱲᱤᱡ ᱥᱤ ᱜᱷᱟᱹᱲᱤᱡ ᱚᱠᱛᱮ ᱦᱚᱸ
ᱜᱚᱝᱠᱮ ᱫᱟᱠᱟ ᱫᱚᱞᱮ ᱤᱫᱤᱭ ᱛᱟᱦᱮᱱᱟ ᱠᱷᱮᱛ ᱨᱮᱜᱮᱞᱮ ᱡᱚᱢ ᱵᱟᱲᱟᱭ ᱛᱟᱦᱮᱱᱟ ᱟᱫᱚ ᱠᱚ ᱞᱟᱹᱭ ᱜᱚᱝᱠᱮ ᱠᱷᱮᱛ ᱨᱮᱱᱟᱜ ᱫᱟᱠᱟ ᱫᱚ ᱟᱵᱮᱱ ᱡᱟᱦᱟᱸ ᱜᱮᱵᱮᱱ ᱟᱹᱜᱩᱭᱟ ᱟᱲᱟᱜ ᱛᱮᱠᱮ ᱫᱟᱜ ᱢᱟᱹᱰᱤ ᱦᱳᱠ ᱫᱟᱠᱟ ᱦᱳᱜ ᱩᱛᱩᱦᱳ ᱟᱹᱰᱤ ᱜᱮ ᱥᱤᱵᱤᱞᱟ ᱜᱚᱢᱠᱮ᱾
ᱦᱳᱭ ᱜᱚᱢᱠᱮ ᱚᱱᱟ ᱢᱟ ᱱᱟᱜ ᱟᱹᱰᱤ ᱡᱚᱛᱷᱟᱛ ᱜᱮ ᱦᱟᱜ ᱵᱮᱱ ᱞᱟᱹᱭ ᱠᱮᱜ ᱟᱨ ᱱᱟᱦᱟᱜ ᱚᱱᱟ ᱠᱷᱮᱛ ᱨᱮ ᱠᱷᱚᱡ ᱱᱟᱦᱟᱜ ᱤᱫᱤᱜ ᱚᱱᱟ ᱟᱲᱟᱜ ᱫᱟᱜ ᱢᱟᱹᱰᱤ ᱫᱟᱠᱟ ᱚᱱᱟ ᱟᱨ ᱫᱟᱜ ᱢᱟᱹᱰᱤ ᱫᱟᱠᱟ ᱟᱨ ᱯᱮᱸᱭᱟᱡᱽ ᱟᱨ ᱡᱟᱦᱟᱱᱟᱜ ᱵᱮᱸᱜᱟᱲ ᱨᱟᱯᱟᱜ ᱠᱚ ᱦᱩᱭᱱᱟ ᱥᱮ ᱩᱱᱠᱩ ᱰᱷᱟᱹᱲᱠᱟᱹᱜ ᱦᱟᱠ ᱠᱩ ᱨᱟᱥᱤ ᱦᱚᱸ ᱥᱮ ᱡᱟᱦᱟᱱᱟᱜ ᱚᱱᱠᱟ ᱵᱮᱱ ᱧᱟᱢ ᱠᱮᱜᱼᱟ ᱛᱟᱦᱚᱞᱮ ᱢᱟᱱᱮ ᱱᱟᱜ ᱜᱚᱝᱠᱮ ᱮᱠᱫᱚᱢ ᱡᱚᱢ ᱢᱟᱵᱮᱱ ᱮᱠᱫᱚᱢ ᱞᱟᱡ ᱯᱷᱩᱞᱟᱹᱜ ᱦᱟᱹᱵᱤᱡ ᱵᱮᱱ ᱡᱚᱢᱟ ᱱᱟᱦᱟᱜ ᱦᱳᱭ ᱥᱮ ᱡᱚᱛᱚ ᱠᱷᱚᱱ ᱵᱟᱝ ᱯᱷᱩᱞᱟᱹᱜᱼᱟ ᱞᱟᱹᱴᱩ ᱧᱚᱜ ᱩᱱ ᱦᱟᱹᱵᱤᱡ ᱵᱮᱱ ᱡᱚᱢᱟ
ᱦᱳᱭ ᱜᱚᱝᱠᱮ ᱢᱟᱱᱮ ᱞᱟᱡ ᱫᱚ ᱵᱤᱭᱩᱜᱼᱟ ᱢᱮᱱᱠᱷᱟᱱ ᱢᱚᱪᱟ ᱫᱚ ᱥᱚᱲᱚᱢ ᱫᱚ ᱢᱟᱱᱮ ᱵᱟᱢ ᱵᱟᱢ ᱤᱭᱟᱹᱜᱼᱟ ᱢᱟᱱᱮ ᱢᱮᱱᱟ ᱟᱨᱚᱧ ᱡᱚᱢᱟ ᱠᱤᱱᱛᱩ ᱞᱟᱡ ᱫᱚ ᱵᱤᱠᱚᱜ ᱛᱟᱵᱮᱱᱟ᱾
ᱦᱳᱭ ᱦᱳᱭ ᱦᱳᱭ ᱚᱱᱟ ᱢᱟ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫ ᱡᱮᱢᱚᱱ ᱮᱱᱛᱮᱜ ᱢᱤᱫ ᱵᱟᱨ ᱦᱚᱲ ᱢᱮᱱᱟᱜ ᱵᱚᱱᱟ ᱡᱚᱢ ᱧᱩ ᱠᱚᱨᱮ ᱫᱚ ᱱᱟᱦᱟᱜ ᱟᱹᱰᱤ ᱢᱟᱱᱮ ᱵᱟᱹᱲᱛᱤ ᱵᱚᱱ ᱞᱟᱦᱟ ᱧᱚᱜ ᱜᱮᱭᱟ ᱢᱟᱱᱮ ᱞᱟᱦᱟ ᱧᱚᱜ ᱫᱚ ᱪᱮᱫ ᱵᱚᱞᱮ ᱟᱹᱰᱤ ᱵᱷᱮᱜᱟᱨ ᱵᱚᱱ ᱠᱩᱥᱤᱭᱟᱜᱼᱟ ᱢᱟᱱᱮ ᱡᱤᱞ ᱠᱚ ᱱᱟᱦᱟᱜ ᱵᱚᱱ ᱡᱚᱢ ᱠᱷᱟᱱ ᱚᱱᱠᱟ ᱠᱩᱨᱦᱤ ᱠᱟᱛᱮᱫ ᱱᱟᱦᱟᱜ ᱢᱤᱫ ᱠᱤᱞᱳ ᱱᱟᱦᱟᱜ ᱮᱥᱠᱟᱨ ᱛᱮᱜᱮ ᱱᱟᱦᱟᱜ ᱡᱚᱢ ᱪᱟᱵᱟᱭᱟ ᱦᱳᱭ ᱚᱱᱠᱟ ᱦᱚᱲ ᱦᱚᱸ ᱢᱮᱱᱟᱜ ᱵᱚᱱᱟ ᱟᱨ ᱡᱮᱢᱚᱱ ᱥᱩᱠ ᱥᱩᱠᱨᱤ ᱡᱤᱞ ᱠᱚ ᱚᱱᱠᱟ ᱵᱷᱟᱹᱜᱤ ᱫᱷᱟᱨᱟ ᱛᱮ ᱤᱥᱤᱱ ᱦᱩᱭ ᱞᱮᱱ ᱠᱷᱟᱱ ᱛᱟᱦᱚᱞᱮ ᱚᱱᱠᱟᱞᱤᱧ ᱧᱮᱞ ᱵᱟᱲᱟ ᱟᱠᱟᱫ ᱠᱚᱣᱟ ᱱᱟᱦᱟᱜ ᱦᱟᱰ ᱯᱟᱛᱟ ᱨᱮ ᱮᱥᱠᱟᱨ ᱢᱤᱫ ᱠᱤᱞᱳ ᱡᱤᱞ ᱠᱚ ᱵᱟᱨ ᱦᱚᱲ ᱛᱮᱥᱮ ᱢᱤᱫ ᱦᱚᱲ ᱛᱮ ᱟᱫᱷᱟ ᱠᱤᱞᱳ ᱛᱟᱞᱟ ᱠᱤᱞᱳ ᱠᱤᱱ ᱡᱚᱢ ᱪᱟᱵᱟᱭᱟ᱾
ᱜᱚᱢᱠᱮ ᱱᱚᱰᱮᱞᱤᱧ ᱠᱩᱞᱤᱭ ᱵᱮᱱᱟ ᱟᱵᱮᱱ ᱫᱚ ᱡᱤᱞ ᱠᱚᱫᱚ ᱪᱮᱫ ᱠᱟᱛᱮᱫ ᱵᱮᱥᱤ ᱵᱮᱱ ᱠᱩᱥᱤᱭᱟᱜᱼᱟ ᱢᱟᱱᱮ ᱩᱛᱩ ᱠᱟᱛᱮᱫ ᱥᱮ ᱵᱷᱟᱹᱡᱤ ᱠᱟᱛᱮᱫ ᱥᱮ ᱨᱟᱜ ᱞᱟᱜ ᱠᱟᱛᱮᱮᱫ ᱥᱮ ᱨᱟᱯᱟᱜ ᱠᱟᱛᱮᱜ ᱚᱠᱟᱴᱟᱜ ᱫᱚ ᱡᱟᱹᱥᱛᱤ ᱡᱚᱢ ᱵᱮᱱ ᱠᱩᱥᱤᱭᱟᱜᱼᱟ ᱜᱚᱝᱠᱮ ᱚᱠᱟᱴᱟᱜ ᱥᱤᱵᱤᱞ ᱵᱮᱱᱟ?
ᱦᱳᱭ ᱜᱚᱝᱠᱮ ᱟᱹᱞᱤᱧ ᱡᱩᱫᱤ ᱢᱤᱫᱴᱮᱱ ᱡᱤᱞ ᱡᱚᱢ ᱨᱮᱭᱟᱜ ᱫᱟᱣ ᱞᱤᱧ ᱧᱟᱢ ᱞᱮᱠᱷᱟᱡ ᱛᱚ ᱟᱹᱞᱤᱧ ᱫᱚ ᱱᱟᱜ ᱢᱟᱱᱮ ᱚᱱᱟ ᱟᱛᱟ ᱠᱟᱛᱮᱫ ᱱᱟᱦᱟᱜ ᱚᱱᱟ ᱥᱚᱵᱥᱮ ᱚᱱᱟ ᱞᱟᱜ ᱵᱟᱞᱟ ᱚᱱᱟᱴᱟᱜ ᱞᱤᱧ ᱡᱚᱢ ᱠᱮᱭᱟ ᱪᱮᱫᱟᱜ ᱡᱮ ᱚᱱᱟ ᱥᱟᱨᱡᱚᱢ ᱥᱟᱠᱟᱢ ᱨᱮ ᱡᱩᱫᱤ ᱟᱨᱦᱚᱸ ᱞᱟᱜ ᱨᱮᱱᱟᱜ ᱢᱚᱠᱟ ᱧᱟᱢ ᱠᱮᱭᱟ ᱛᱚ ᱱᱟᱦᱟᱜ ᱚᱱᱟ ᱫᱚ ᱟᱹᱰᱤ ᱥᱤᱵᱤᱞ ᱵᱟᱛᱨᱟᱣ ᱟᱹᱭᱠᱟᱹᱣ ᱠᱚᱜᱼᱟ ᱢᱟᱱᱮ ᱠᱚ
ᱦᱮᱸ ᱦᱮᱸ
ᱢᱮᱱᱫᱚ ᱪᱮᱫ ᱚᱱᱟ ᱡᱚᱢ ᱟᱭᱠᱟᱣ ᱠᱟᱜ ᱜᱮᱞᱤᱧ ᱥᱟᱨᱡᱚᱢ ᱥᱟᱠᱟᱢ ᱨᱮᱭᱟᱜ ᱥᱤᱵᱤᱞ ᱥᱚᱲᱚᱢ ᱫᱚ ᱱᱟᱦᱜ ᱱᱩᱱᱟᱹᱜ ᱱᱟᱯᱟᱭᱟ ᱡᱮ ᱟᱢ ᱢᱟᱱᱮ ᱡᱟᱦᱟᱸ ᱛᱤᱱᱟᱹᱜ ᱜᱮᱠᱚ ᱟᱹᱜᱩᱣᱟᱢ ᱩᱱᱟᱹᱜ ᱮᱢ ᱡᱚᱢ ᱫᱟᱲᱮᱭᱟᱜᱼᱟ ᱢᱟᱱᱮ ᱵᱟᱢ ᱵᱷᱟᱜᱟᱜᱼᱟ ᱦᱳᱭ ᱥᱮ
ᱦᱮᱸ ᱢᱟᱱᱮ ᱜᱚᱝᱠᱮ ᱞᱟᱫ ᱡᱤᱞ ᱫᱚ ᱟᱹᱰᱤ ᱜᱮᱮ ᱥᱤᱵᱤᱞ ᱜᱮᱭᱟ ᱵᱩᱡᱫᱟᱢ ᱛᱚ ᱢᱟᱱᱮ ᱡᱚᱛᱚ ᱠᱷᱚᱱᱟᱜ ᱞᱟᱡ ᱡᱤᱞ ᱜᱮ ᱥᱤᱵᱤᱞᱟ ᱛᱟᱨᱯᱚᱨᱮ ᱚᱱᱠᱟ ᱴᱟᱺᱰᱤ ᱨᱮ ᱡᱩᱫᱤ ᱵᱮᱱ ᱞᱟᱛᱟ ᱚᱱᱟ ᱵᱟᱨᱦᱮ ᱥᱮᱫ ᱨᱮ ᱵᱤᱨ ᱵᱟ ᱡᱟᱦᱟᱸ ᱥᱮᱫ ᱜᱮ ᱛᱟᱦᱞᱮ ᱚᱱᱟ ᱟᱹᱰᱤ ᱡᱟᱹᱥᱛᱤ ᱟᱨᱚ ᱥᱤᱵᱤᱞᱟ ᱜᱚᱝᱠᱮ᱾
ᱦᱳᱭ ᱜᱚᱝᱠᱮ ᱚᱝᱠᱟ ᱜᱮ ᱱᱟᱜ ᱚᱱᱛᱮ ᱫᱚ ᱟᱨᱦᱚ ᱞᱟᱜ ᱣᱟᱞᱟ ᱫᱚ ᱱᱷᱟᱜ ᱚᱝᱠᱟ ᱪᱮᱫ ᱞᱮᱠᱟᱞᱮ ᱤᱥᱤᱱ ᱵᱟᱲᱟᱭᱮᱫ ᱛᱟᱦᱮᱱᱟ ᱟᱞᱮ ᱥᱮᱫ ᱫᱚ ᱱᱷᱟᱜ ᱡᱮᱢᱚᱱ ᱢᱤᱫᱴᱮᱱ ᱢᱟᱜ ᱢᱮᱱᱟᱜᱼᱟ ᱢᱟᱫ ᱨᱮᱭᱟᱜ ᱠᱷᱚᱞ ᱨᱮ ᱟᱨ ᱱᱚᱝᱠᱟ ᱵᱮᱱ ᱟᱸᱡᱚᱢ ᱵᱟᱲᱟᱣ ᱠᱟᱜ ᱜᱮᱭᱟ ᱜᱮᱭᱟ ᱱᱟᱜ ᱢᱟᱜ ᱞᱮ ᱜᱮᱜ ᱠᱮᱜ ᱜᱮ ᱟᱨ ᱢᱟᱜ ᱞᱮ ᱟᱹᱨᱩᱜ ᱥᱟᱠ
ᱚ ᱧᱮᱞ ᱵᱟᱲᱟ ᱦᱩᱭ ᱠᱟᱱᱟ᱾
ᱟᱹᱨᱩᱜ ᱩᱸ- ᱟᱹᱨᱩᱜ ᱥᱟᱯᱟ ᱠᱮᱜ ᱜᱮᱞᱮ ᱢᱟᱜ ᱠᱩ ᱟᱨ ᱱᱷᱟᱦᱟᱜ ᱛᱤᱱᱟᱹᱜ ᱚᱱᱟ ᱥᱩᱠ ᱥᱩᱠᱨᱤ ᱡᱤᱞ ᱠᱟᱱ ᱥᱮᱸ ᱡᱟᱦᱟᱱ ᱡᱤᱞ ᱠᱟᱱ ᱜᱮ ᱟᱫᱚ ᱥᱩᱠᱨᱤ ᱡᱤᱞ ᱜᱮ ᱱᱷᱟᱜ ᱵᱟᱹᱲᱛᱤ ᱫᱚᱞᱮ ᱪᱮᱠᱟᱣ ᱵᱟᱠᱟᱜᱼᱟ ᱟᱞᱮ ᱫᱚ ᱥᱩᱠᱨᱤ ᱡᱤᱞ ᱨᱮᱢ ᱚᱱᱟ ᱢᱟᱹᱨᱤᱪ ᱜᱩᱸᱰᱟᱹ ᱥᱟᱥᱟᱝ ᱢᱚᱥᱞᱟ ᱡᱚᱛᱚ ᱞᱟᱜᱟᱣ ᱠᱟᱛᱮᱢ ᱥᱤᱯᱤ ᱠᱮᱫᱟ ᱟᱨ ᱚᱱᱟ ᱢᱟᱜ ᱴᱷᱚᱸᱜᱟ ᱨᱮ ᱥᱩᱱᱩᱢ ᱮᱢ ᱫᱩᱞ ᱠᱟᱛᱮᱜ ᱦᱤᱦᱟᱺᱲ ᱠᱮᱫᱟ ᱟᱨ ᱡᱤᱞ ᱨᱮᱢ ᱫᱩᱞ ᱞᱮᱫᱟ ᱤᱱᱟᱹ ᱛᱩᱱᱩᱢ ᱜᱮ ᱟᱨ ᱱᱟᱦᱟᱜ ᱚᱱᱟ ᱴᱷᱩᱥᱟᱹᱣ ᱯᱮᱨᱮᱜ ᱠᱟᱛᱮᱜ ᱱᱟᱦᱟᱜ ᱞᱮ ᱵᱷᱚᱨᱟᱣ ᱠᱮᱜ ᱜᱮ, ᱟᱨ ᱥᱟᱨᱡᱚᱢ ᱥᱟᱠᱟᱢ ᱛᱮ ᱴᱷᱩᱱᱤ ᱠᱮᱭ ᱟᱨ ᱚᱱᱟ ᱫᱚ ᱥᱮᱸᱜᱮᱞ ᱞᱟᱜᱟᱣᱟᱜ ᱢᱮ ᱟᱨ ᱟᱫᱚ, ᱚᱱᱟ ᱫᱚ ᱛᱮᱦᱮᱜ ᱦᱚᱪᱚᱜ ᱚᱱᱟ ᱫᱚ ᱢᱤᱜ ᱜᱷᱟᱱᱴᱟ ᱜᱟᱱ ᱩᱱᱟᱹᱜ ᱦᱚᱸ ᱵᱟᱝ ᱵᱚᱞᱮ ᱪᱟᱞᱤᱥ ᱢᱤᱱᱤᱴ ᱜᱟᱱ ᱦᱩᱭᱩᱜᱼᱟ ᱱᱷᱟᱦᱟᱜ ᱟᱻᱫᱚ ᱱᱷᱟᱦᱟᱜ ᱚᱱᱟᱻ ᱢᱚᱸᱡᱽ ᱛᱮ ᱛᱤᱠᱤᱭᱮᱱ ᱜᱤ ᱟᱫᱚ ᱱᱷᱟᱜ ᱟᱹᱰᱰᱤ ᱥᱤᱵᱤᱞ ᱟᱹᱭᱠᱟᱹᱜᱼᱟ ᱚᱱᱟ ᱡᱩᱫᱤᱢ ᱡᱚᱢ ᱞᱮᱠᱷᱟᱡ ᱱᱷᱟᱜ ᱟᱨ ᱦᱩᱸ ᱵᱷᱟᱜᱟᱣ ᱜᱮ ᱵᱟᱝ ᱵᱷᱟᱜᱟᱣᱟ
ᱦᱳᱭ ᱜᱚᱝᱠᱮ ᱦᱳᱭ ᱛᱟᱯᱚᱨᱮ ᱨᱟᱯᱟᱜ ᱡᱤᱞ ᱦᱚᱸ ᱠᱤᱪᱷᱩ - ᱠᱤᱪᱷᱩ ᱜᱚᱝᱠᱮ ᱚᱝᱠᱟ ᱟᱹᱛᱩ ᱚᱲᱟᱜ ᱨᱮ ᱡᱚᱠᱷᱚᱱ ᱛᱟᱦᱮᱱ ᱥᱚᱢᱚᱭ ᱫᱚ ᱜᱩᱯᱤ ᱠᱚ ᱪᱟᱞᱟᱜ ᱦᱩᱭᱩᱜᱼᱟ ᱩᱱᱠᱩ ᱡᱤᱵᱽ - ᱡᱤᱭᱟᱹᱞᱤ ᱚᱱᱛᱮ ᱨᱮ ᱡᱩᱫᱤ ᱡᱟᱦᱟᱱ ᱪᱮᱬᱮ ᱪᱩᱯᱲᱤᱜ ᱡᱩᱫᱤᱢ ᱜᱚᱡ ᱠᱮᱫᱮᱭᱟ ᱵᱟ ᱚᱱᱛᱮ ᱨᱮᱜᱮᱞ ᱨᱟᱯᱟᱜ ᱠᱟᱛᱮ ᱡᱩᱫᱤᱢ ᱡᱚᱢᱟ ᱚᱱᱟᱦᱚᱸ ᱟᱹᱰᱤ ᱥᱤᱵᱤᱞᱤ - ᱥᱤᱵᱤᱞ ᱜᱮᱭᱟ
ᱦᱳᱭ ᱜᱚᱝᱠᱮ ᱚᱱᱟᱫᱚ ᱮᱱᱛᱮ ᱟᱹᱰᱤᱷ ᱱᱟᱯᱟᱭ ᱵᱮᱱ ᱢᱮᱱ ᱠᱮᱜᱼᱟ ᱡᱮ ᱨᱟᱯᱟᱜ ᱡᱤᱞ ᱱᱷᱟᱜ ᱟᱰᱤ ᱤᱭᱟᱹᱜ ᱵᱟᱛᱟᱨᱮᱠᱠᱟ ᱡᱮᱨᱚᱠᱚᱢ ᱞᱤᱧ ᱢᱮᱱᱟ ᱡᱮᱢᱚᱱ ᱟᱛᱩ ᱛᱩ ᱫᱤᱥᱚᱢ ᱨᱮᱱ ᱦᱚᱲ ᱫᱚ ᱱᱟᱦᱟᱜ ᱟᱵᱚ ᱫᱚ ᱟ ᱡᱚᱢ ᱧᱩ ᱠᱚᱨᱮ ᱧᱩ ᱠᱚᱨᱮ ᱧᱩ ᱠᱚᱨᱮ ᱦᱚᱸᱵᱩᱱ ᱧᱩᱭ ᱜᱮᱭᱟ᱾ ᱡᱮᱢᱚᱱ ᱴᱩᱠᱩᱡ ᱦᱟᱸᱰᱤ ᱠᱚ ᱡᱩᱫᱤ ᱡᱟᱦᱟᱸᱭ ᱠᱚᱴᱮᱫ ᱛᱟᱦᱮᱱᱟ ᱟᱨ ᱩᱱ ᱚᱠᱛᱮ ᱡᱩᱫᱤ ᱡᱟᱦᱟᱱᱟᱜ ᱡᱤᱞ ᱪᱟᱠᱷᱱᱟ ᱩ ᱥᱮ ᱚᱱᱠᱟ ᱪᱮᱬᱮ ᱨᱟᱯᱟᱜ ᱠᱩ ᱥᱮ ᱜᱩᱰᱩ ᱪᱟᱠᱷᱱᱟ ᱠᱚ ᱡᱩᱫᱤ ᱧᱟᱢᱮᱱᱟ ᱱᱟᱦᱟᱜ ᱛᱟᱦᱚᱞᱮ ᱰᱤᱜ ᱱᱟᱯᱟᱭ ᱟᱹᱭᱠᱟᱹᱜᱼᱟ ᱟᱫᱚ ᱢᱤᱜ ᱵᱟᱨ ᱯᱷᱩᱲᱩᱜ ᱠᱟᱛᱮᱜ ᱮᱢ ᱧᱩ ᱟᱲᱜᱩ ᱞᱮᱠᱷᱟᱭ ᱱᱷᱟᱜ ᱟᱨ ᱚᱱᱟ ᱥᱟᱶᱛᱮ ᱪᱟᱠᱷᱱᱟᱢ ᱠᱟᱴᱚᱜ ᱞᱮᱠᱷᱟᱭ ᱟᱰᱤ ᱵᱮᱥ ᱮᱠᱫᱚᱢ ᱟᱹᱭᱠᱟᱹᱜᱼᱟ ᱡᱮᱢᱚᱱ ᱱᱚᱝᱠᱟ ᱟᱹᱰᱤ ᱱᱟᱯᱟᱭ ᱵᱩᱡᱷᱟᱹᱜ-ᱟ ᱦᱚᱭ ᱥᱮ
ᱫᱚ ᱦᱳᱭ ᱜᱚᱝᱠᱮ ᱟᱰᱤ ᱱᱟᱯᱟᱭ ᱵᱩᱡᱷᱟᱹᱜ-ᱟ
ᱩᱸ
ᱛᱟᱨᱯᱚᱨᱮ ᱱᱮᱛᱟᱨ ᱫᱚ ᱜᱚᱢᱠᱮ ᱥᱤᱡᱤᱱ ᱨᱮᱱᱟᱜ ᱧᱟᱢᱚᱜ ᱠᱟᱱᱟ ᱦᱚᱸᱜ-ᱚᱭ ᱫᱚ ᱳᱫ ᱠᱩ ᱯᱩᱴᱠᱟᱹ ᱠᱩ ᱱᱚᱣᱟ ᱠᱚᱦᱚᱸ ᱥᱤᱡᱤᱱ ᱨᱮᱱᱟᱜ ᱡᱤᱱᱤᱥ ᱫᱚ ᱟᱰᱤ ᱜᱮ ᱥᱤᱵᱤᱞᱟ ᱜᱚᱢᱠᱮ ᱩᱛᱩ ᱠᱮᱛᱮᱜ ᱦᱳᱠ ᱛᱟᱨᱯᱚᱨᱮ ᱞᱟᱫ ᱠᱮᱛᱮᱜ ᱦᱳᱠ ᱟᱰᱤ ᱜᱮ ᱥᱤᱵᱤᱞᱟ ᱜᱚᱝᱠᱮ ᱢᱟᱱᱮ ᱚᱝᱠᱟ ᱡᱩᱚᱫᱤ ᱮᱸ ᱞᱟᱫ ᱠᱟ ᱛᱮ ᱡᱩᱫᱤ ᱥᱩᱱᱩᱢ, ᱵᱩᱞᱩᱝ, ᱢᱟᱹᱨᱤᱪ ᱠᱚᱵᱮᱱ ᱞᱟᱜᱟᱣᱜᱼᱟ ᱯᱮᱸᱭᱟᱡᱽ ᱠᱚ ᱛᱟᱦᱞᱮ ᱠᱷᱟᱱ ᱫᱚ ᱚᱱᱟ ᱦᱚᱸ ᱜᱚᱝᱠᱮ ᱚᱱᱟ ᱡᱤᱞ ᱵᱟᱨᱟᱵᱟᱹᱨᱤ ᱜᱮ ᱥᱤᱵᱤᱞᱟ ᱩᱫ ᱠᱚᱦᱚᱸ
ᱦᱩᱸ ᱦᱩᱸ ᱦᱩᱸ ᱦᱳᱭ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱜᱼᱟ ᱟᱨ ᱱᱟ ᱦᱟᱸᱜ ᱛᱤᱦᱮᱧ ᱫᱚ ᱥᱮ ᱛᱟᱜ ᱨᱮ ᱟᱹᱰᱤ ᱨᱮᱞᱤᱧ ᱵᱤᱨᱤᱜ ᱠᱟᱱ ᱛᱮᱦᱮᱱᱟ ᱟᱫᱚᱞᱤᱧ ᱥᱮᱱᱟ ᱵᱟᱨᱦᱮ ᱥᱮᱫ ᱴᱟᱺᱰᱤ ᱥᱮᱫ ᱱᱟᱦᱟᱜ ᱟᱫᱚ ᱚᱱᱛᱮ ᱨᱮ ᱱᱟᱦᱟᱜ ᱚᱱᱠᱟ ᱩᱫ ᱞᱤᱧ ᱧᱮᱞ ᱠᱮᱫᱼᱟ ᱟᱹᱰᱤ ᱰᱷᱤᱨ ᱜᱤ ᱡᱟᱱᱟᱢ ᱟᱠᱟᱱᱟ ᱠᱟᱹᱴᱤᱡ ᱠᱟᱹᱴᱤᱡ ᱩᱫ ᱛᱟᱦᱮᱸ ᱠᱟᱱᱟ ᱟᱫᱚ ᱚᱱᱟ ᱱᱟᱦᱟᱜ ᱞᱤᱧ ᱦᱟᱞᱟᱝ ᱠᱮᱛᱮ ᱞᱤᱧ ᱟᱹᱜᱩ ᱠᱮᱫᱟ ᱟᱨ ᱡᱚᱢ ᱠᱮᱛᱮᱜ ᱱᱟᱦᱟᱜ ᱮᱠᱫᱚᱢ ᱱᱩᱱᱟᱹᱜ ᱵᱮᱥ ᱟᱹᱭᱠᱟᱹᱣ ᱱᱟ ᱟᱭᱢᱟ ᱫᱤᱱ ᱯᱚᱨᱮᱞᱤᱧ ᱡᱚᱢ ᱠᱮᱜᱼᱟ, ᱢᱟᱱᱮ ᱱᱚᱣᱟ ᱠᱟᱹᱴᱤᱡ ᱩ ᱱᱷᱟᱦᱟᱜ ᱟᱰᱤ ᱱᱟᱯᱟᱭ ᱵᱩᱡᱷᱟᱹᱜ ᱛᱟᱦᱮᱱᱟ ᱚᱱᱟ ᱫᱚ ᱦᱳᱭ ᱜᱚᱝᱠᱮ, ᱛᱟᱦᱞᱮ ᱜᱚᱝᱠᱮ ᱟᱯᱮ ᱥᱮᱫ ᱫᱚ ᱱᱚᱝᱠᱟ ᱯᱩᱴᱠᱟᱹ ᱠᱚ ᱩᱫ ᱠᱚᱫᱚ ᱠᱚ ᱡᱟᱱᱟᱢᱚᱜ ᱛᱟᱦᱮᱱᱟ ᱥᱮ ᱵᱟᱝ
ᱦᱳᱭ ᱦᱳᱭ ᱜᱚᱝᱠᱮ ᱡᱟᱱᱟᱢᱚᱜ ᱜᱮᱭᱟ ᱧᱟᱢ ᱜᱮᱭᱟᱞᱮ ᱛᱤᱦᱤᱧ ᱜᱟᱯᱟ ᱫᱚ ᱟᱨᱚ ᱡᱟᱹᱥᱛᱤ ᱠᱟᱭᱛᱮ ᱟᱞᱮ ᱫᱚ ᱵᱩᱨᱩ ᱴᱚᱴᱷᱟ ᱦᱚᱲ ᱠᱟᱱᱟᱞᱮ ᱚᱱᱟ ᱠᱚᱦᱚᱸᱞᱮ ᱧᱟᱢ ᱜᱮᱭᱟ ᱛᱟᱯᱚᱨᱮ, ᱡᱟᱹᱥᱛᱤ ᱫᱚᱞᱮ ᱧᱟᱢ ᱜᱮᱭᱟ ᱵᱩᱨᱩ ᱠᱟᱨᱞᱟ ᱛᱟᱯᱚᱨᱮ ᱵᱩᱨᱩ ᱟᱲᱟᱜ ᱠᱚᱦᱚᱸ ᱟᱹᱰᱤ ᱡᱟᱹᱥᱛᱤ ᱜᱮᱞᱮ ᱛᱩᱢᱟᱹᱞ ᱛᱟᱦᱮᱱᱟ ᱛᱟᱯᱚᱨᱮ ᱚᱱᱟ ᱠᱚᱫᱚ ᱥᱤᱡᱤᱱ ᱨᱮᱱᱟᱜ ᱡᱤᱱᱤᱥ ᱠᱟᱱᱟ ᱥᱟᱨ ᱵᱤᱱᱟᱹ ᱥᱟᱨᱛᱮ ᱦᱩᱭᱩᱜ ᱠᱟᱱᱟ ᱯᱨᱟᱠᱨᱤᱛᱤᱠ ᱞᱮᱠᱟᱛᱮ ᱦᱩᱭᱩᱜ ᱠᱟᱱᱟ ᱚᱱᱟ ᱠᱚ ᱥᱤᱡᱤᱱ ᱨᱮᱱᱟᱜ ᱡᱤᱱᱤᱥ ᱠᱚᱫᱚ ᱡᱚᱢ ᱫᱚ ᱟᱹᱰᱤ ᱵᱷᱟᱹᱜᱤ ᱜᱮᱞᱮ ᱵᱩᱡᱷᱟᱹᱣᱟ
ᱦᱳᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱢᱮᱱ ᱠᱮᱜ-ᱟ ᱟᱨ ᱢᱤᱫᱴᱮᱱ ᱠᱩᱠᱞᱤ ᱞᱤᱧ ᱫᱚᱦᱚᱭᱟ ᱡᱟᱦᱟᱸ ᱚᱱᱟ ᱵᱩᱨᱩ ᱠᱟᱨᱞᱟ ᱮᱜ ᱵᱩᱨᱩ ᱠᱩᱸᱫᱽᱨᱤ ᱵᱮᱱ ᱢᱮᱱᱮᱫ ᱠᱟᱱ ᱚᱱᱟ ᱫᱚ ᱱᱟᱦᱟᱜ ᱟᱞᱤᱧ ᱫᱚ ᱱᱟ ᱦᱟᱸᱜ ᱚᱱᱠᱟ ᱟᱡᱛᱮ ᱫᱟᱨᱮ ᱠᱚᱜ ᱛᱟᱦᱮᱱᱟ ᱚᱱᱟ ᱫᱚ ᱱᱟᱦᱟᱜ ᱵᱤᱨ ᱵᱩᱨᱩ ᱠᱚᱨᱮ ᱟᱫᱚ ᱟᱹᱞᱤᱧ ᱫᱚ ᱱᱟᱦᱟᱜ ᱚᱱᱟ ᱩᱱᱟᱹᱜ ᱛᱤᱥ ᱠᱷᱚᱡ ᱫᱚᱞᱤᱧ ᱴᱷᱤᱠᱟᱹᱣ ᱠᱟᱜ ᱛᱟᱦᱮᱸᱱᱟ ᱡᱟᱹᱱᱤᱡ ᱱᱚᱣᱟ ᱠᱚᱫᱚ ᱵᱟᱠᱚ ᱡᱚᱢᱟ ᱯᱟᱞᱮ ᱟᱫᱚ ᱛᱟᱦᱚᱞᱮ ᱜᱚᱝᱠᱮ ᱵᱩᱨᱩ ᱠᱟᱨᱞᱟ ᱠᱚ ᱠᱩᱸᱫᱽᱨᱤ ᱦᱚᱸᱠᱚ ᱡᱚᱢ ᱛᱟᱦᱮᱱ ᱜᱮᱭᱟ
ᱦᱳᱭ ᱦᱳᱭ ᱜᱚᱝᱠᱮ ᱵᱩᱨᱩ ᱠᱚ ᱟᱞᱮ ᱵᱩᱨᱩ ᱠᱚᱨᱮ ᱡᱟᱱᱟᱢ ᱠᱚᱣᱟ ᱚᱱᱟᱜᱮ ᱟᱹᱜᱩ ᱠᱟᱛᱮᱫ ᱵᱷᱟᱹᱡᱤ ᱠᱟᱛᱮᱫ ᱵᱟ ᱨᱟᱯᱟᱜ ᱠᱟᱛᱮᱜ ᱵᱟ ᱩᱛᱩ ᱠᱟᱛᱮᱫ ᱦᱚᱞᱮ ᱡᱚᱢ ᱜᱮᱭᱟ ᱟᱹᱰᱤ ᱜᱮ ᱥᱤᱵᱤᱞᱟ, ᱢᱟᱱᱮ ᱯᱚᱴᱚᱞ ᱞᱮᱠᱟ ᱞᱟᱴᱩ ᱞᱟᱹᱴᱩ ᱡᱟᱝ ᱠᱚ ᱢᱮᱱᱟᱜ ᱟᱠᱟᱫᱟ ᱛᱟᱯᱚᱨᱮ ᱠᱟᱨᱞᱟ ᱦᱚᱸ ᱚᱱᱟ ᱫᱚ ᱵᱟ ᱡᱟᱨ ᱨᱮ ᱦᱟᱱᱟ ᱜᱷᱤ ᱠᱟᱨᱞᱟ ᱵᱮᱱ ᱧᱮᱞ ᱟᱠᱟᱫᱟ ᱜᱷᱤ ᱠᱟᱨᱞᱟ ᱵᱟᱡᱟᱨ ᱨᱮᱱᱟᱜ
ᱦᱳᱭ ᱜᱚᱝᱠᱮ ᱚᱱᱟ ᱢᱟ ᱱᱟᱦᱟᱜ ᱟᱹᱰᱤ ᱵᱟᱛᱟᱨ ᱟᱹᱭᱠᱟᱹ ᱟᱹᱰᱤ ᱥᱤᱵᱤᱞ ᱵᱩᱡᱷᱟᱹᱜ ᱛᱟᱦᱮᱱᱟ ᱚᱱᱟ ᱫᱚ ᱠᱚᱨᱦᱟ ᱠᱟᱛᱮᱫ ᱡᱚᱢ ᱵᱟᱲᱟᱭ ᱟᱞᱮ ᱵᱷᱟᱹᱡᱤ ᱠᱟᱛᱮᱫ ᱢᱟ ᱱᱟᱯᱟᱭ ᱵᱩᱡᱷᱟᱹᱜ ᱛᱟᱦᱮᱱᱟ
ᱛᱟᱯᱚᱨᱮ ᱜᱚᱝᱠᱮ ᱚᱱᱠᱟ ᱞᱮᱠᱟᱜᱮ ᱵᱩᱨᱩ ᱠᱟᱨᱞᱟ ᱦᱚᱸ ᱧᱟᱢᱚᱜᱼᱟ ᱟᱫᱚ ᱚᱱᱟ ᱠᱷᱚᱱᱟᱜ ᱫᱚ ᱥᱟᱭᱤᱡ ᱠᱟᱹᱴᱤᱡᱤᱡᱚᱜᱼᱟ ᱩᱱᱢᱟᱝ ᱫᱚ ᱵᱟᱝ ᱟᱨ ᱠᱟᱨᱞᱟ ᱫᱚ ᱚᱱᱠᱟᱱᱟᱜ ᱟᱨ ᱵᱩᱨᱩ ᱠᱷᱩᱫᱽᱨᱤ ᱫᱚ ᱦᱩᱭᱩᱜ ᱠᱟᱱᱟ ᱚᱱᱮ ᱧᱮᱞ ᱟᱠᱟᱫ ᱜᱮᱭᱟ ᱵᱮᱱ ᱢᱟᱱᱮ ᱩᱱᱟᱹᱜ ᱡᱮᱞᱮᱧ ᱫᱚ ᱵᱟᱝ ᱜᱳᱞ ᱜᱳᱞ ᱴᱟᱭᱤᱯ ᱧᱚᱜ ᱦᱩᱭᱩᱜᱼᱟ
ᱦᱩᱸ ᱦᱩᱸ, ᱦᱳᱭ ᱦᱳᱭ ᱚᱱᱟ ᱫᱚ ᱱᱟᱦᱟᱜ ᱡᱮᱞᱤᱝ ᱫᱚ ᱵᱟᱝ ᱚᱱᱟ ᱫᱚ ᱜᱳᱞ ᱜᱳᱞ ᱴᱟᱭᱤᱯ ᱧᱚᱜ ᱦᱩᱭᱩᱜ ᱛᱟᱦᱮᱱᱟ ᱟᱨ ᱟᱹᱰᱤ ᱵᱟᱛᱟᱨ ᱢᱟᱱᱮ ᱵᱮᱪᱷᱚᱨ ᱥᱤᱵᱤᱞ ᱛᱟᱦᱮᱱᱟ ᱚᱱᱟ ᱡᱚᱢ ᱠᱟᱛᱮᱫ ᱚᱱᱠᱟ ᱵᱩᱡᱟᱹᱜ ᱛᱟᱦᱮᱱᱟ ᱟᱹᱰᱤ ᱱᱟᱯᱟᱭ ᱮᱠᱫᱚᱢ ᱩᱞᱤ ᱫᱟᱜ ᱠᱚᱦᱚᱸ